ᱦᱮᱞᱳ ᱟᱸᱡᱚᱢᱮᱜᱼᱟ ᱵᱮᱱ?
ᱦᱮᱸ ᱜᱚᱝᱠᱮ ᱟᱸᱡᱚᱢᱚᱜ ᱠᱟᱱᱟ, ᱡᱚᱦᱟᱨ ᱜᱮ ᱜᱚᱝᱠᱮ ᱾
ᱦᱳᱭ, ᱦᱮᱸ ᱡᱚᱦᱟᱨ ᱜᱮ ᱾
ᱦᱮᱸ ᱟᱪᱪᱷᱟ ᱨᱚᱲ ᱠᱚ ᱪᱮᱫᱠᱟᱹ ᱟᱹᱞᱤᱧᱟᱜ ᱦᱮᱸ ᱦᱮᱸ ᱦᱮᱸ, ᱟᱹᱞᱤᱧᱟᱜ ᱨᱚᱲ ᱠᱚ ᱠᱞᱤᱭᱟᱨ ᱟᱸᱡᱚᱢᱚᱜ
ᱦᱳᱭ, ᱵᱮᱥ ᱜᱮ ᱟᱸᱡᱚᱢᱚᱜ ᱠᱟᱱᱟ ᱾
ᱦᱮᱸ, ᱦᱮᱸ, ᱟᱹᱵᱤᱱᱟᱜ ᱦᱚᱸ ᱵᱮᱥ ᱜᱮ ᱟᱸᱡᱚᱢ ᱠᱟᱱᱟ ᱾
ᱦᱳᱭ ᱾
ᱟᱫᱚ ᱦᱟᱹᱛᱟᱹᱭᱼᱵᱤᱱ ᱪᱮᱫ ᱠᱚᱵᱤᱱ ᱪᱤᱠᱟᱹ ᱵᱟᱲᱟᱭᱮᱫᱟ?
ᱚᱻ ᱱᱟᱦᱟᱜ ᱦᱚᱜᱼᱚᱭ ᱫᱟᱜ ᱫᱟᱭ ᱛᱟᱞᱮ ᱠᱷᱟᱱ ᱫᱚ ᱦᱟᱜ ᱱᱟᱦᱮᱞ ᱠᱚᱜᱮ ᱥᱤ ᱵᱟᱲᱟ ᱥᱮ ᱟᱲᱮ ᱠᱚ ᱱᱟᱦᱟᱜ ᱞᱟᱜ ᱜᱮ ᱦᱳᱲᱳ ᱠᱚ ᱨᱚᱦᱚᱭ ᱦᱚ ᱠᱚᱢ ᱧᱚᱜ ᱦᱩᱭᱩᱜ ᱠᱟᱱᱟ ᱾ ᱦᱩᱸ, ᱟᱵᱮᱱ ᱜᱮ ᱞᱟᱹᱭ ᱵᱮᱱ ᱟᱵᱮᱱ ᱥᱮᱫ ᱦᱩᱲᱩ ᱠᱚ ᱨᱚᱦᱚᱭ ᱯᱩᱨᱟᱹᱣᱱᱟ ᱥᱮ ᱟᱹᱣᱨᱤ?
ᱦᱳᱭ ᱮᱛᱚᱦᱚᱵ ᱟᱠᱟᱱᱟ ᱦᱩᱲᱩ ᱨᱚᱦᱚᱭ ᱠᱚᱫᱚ ᱦᱚᱞᱟ ᱢᱟᱫᱮᱨ ᱠᱷᱚᱱᱟᱜ ᱠᱚ ᱮᱛᱚᱦᱚᱵ ᱟᱠᱟᱫᱟ ᱱᱟᱜ ᱾ ᱟᱫᱚ ᱦᱚᱞᱟ ᱫᱷᱟᱹᱨᱤᱡ ᱢᱟ ᱫᱚᱢᱮ ᱜᱮ ᱫᱟᱜ ᱠᱮᱫᱟᱭ ᱫᱚ ᱛᱮᱦᱮᱧ ᱫᱚ ᱦᱟᱸᱜ ᱥᱮᱛᱟᱜ ᱠᱷᱚᱱᱟᱜ ᱜᱮ ᱥᱤᱛᱩᱝ ᱠᱟᱫᱟᱭ ᱾ ᱛᱮᱦᱮᱧ ᱛᱚ ᱚᱝᱠᱟ ᱫᱟᱜ ᱡᱟᱯᱩᱫ ᱠᱚᱫᱚ ᱵᱟᱪᱩᱜᱼᱟ ᱛᱚ ᱛᱮᱦᱮᱧ ᱠᱷᱚᱱᱟᱜ ᱠᱚ ᱮᱛᱚᱦᱚᱵ ᱟᱠᱟᱫᱟ ᱱᱟᱜ ᱟᱨᱚ ᱱᱚᱣᱟ ᱤᱭᱟᱹ ᱦᱩᱲᱩ ᱨᱚᱦᱚᱭ ᱠᱚᱫᱚ ᱾ ᱠᱟᱹᱢᱤ ᱠᱚ ᱾
ᱦᱳᱭ, ᱦᱳᱭ, ᱟᱞᱮᱥᱮᱱ ᱦᱚᱸ ᱫᱟᱜ ᱫᱟᱭ ᱾ ᱵᱟᱝᱟ ᱥᱮᱨᱢᱟ ᱡᱟᱹᱲᱤ ᱱᱚ ᱱᱚᱠᱟᱱ ᱡᱟᱹᱲᱤᱭᱟᱭ ᱛᱟᱦᱚᱞᱮ ᱠᱷᱟᱱ ᱦᱟᱸᱜ ᱠᱷᱮᱛ ᱠᱚᱦᱚᱸ ᱨᱚᱦᱚᱲᱚᱜ ᱠᱟᱱᱟ ᱴᱟᱠᱼᱼ ᱴᱟᱨ ᱜᱟᱹᱰᱤ ᱠᱚᱛᱮᱱ ᱡᱟᱦᱟᱸᱭ ᱠᱚ ᱥᱤ ᱚᱪᱚᱭᱟ ᱩᱱᱠᱩ ᱠᱚ ᱨᱚᱦᱚᱭᱮᱜᱼᱟ, ᱟᱨ ᱦᱟᱸᱜ ᱱᱟᱦᱮᱞ ᱞᱮᱱ ᱰᱟᱝᱨᱤ ᱱᱟᱦᱮᱞ ᱠᱚᱦᱚᱸ ᱵᱟᱹᱱᱩᱜᱼᱟ, ᱛᱟᱦᱚᱞᱮ ᱠᱷᱟᱱ ᱩᱵ ᱯᱩᱨᱟᱹᱣ ᱵᱟᱲᱟ ᱠᱮᱜᱼᱟ ᱵᱟᱨᱭᱟ ᱜᱟᱱ ᱫᱚ ᱦᱟᱜ ᱾ ᱟᱨᱦᱚᱸ ᱢᱮᱱᱟᱜ ᱜᱮᱭᱟ ᱡᱟᱦᱟᱱᱟᱜ ᱜᱷᱩᱴᱩ ᱠᱚᱨᱮ ᱥᱮ ᱢᱮᱱᱟᱜ ᱛᱟᱠᱚᱣᱟ ᱩᱝᱠᱩ ᱠᱚᱫᱚ ᱟᱹᱣᱨᱤᱭᱟᱠᱚᱣᱟ ᱚᱱᱟ ᱫᱚ ᱢᱟᱲᱟᱝ ᱜᱮ ᱵᱟᱭ ᱫᱟᱜ ᱞᱮᱠᱷᱟᱱ ᱫᱚ ᱦᱟᱸᱜ ᱵᱟᱝ ᱦᱩᱭᱩᱜᱼᱟ ᱾
ᱦᱮᱸ ᱾ ᱦᱳᱭ, ᱟᱞᱮ ᱱᱚᱣᱟ ᱥᱟᱭᱤᱰ ᱦᱚᱸ ᱚᱝᱠᱟᱜᱮ ᱾ ᱮᱻ ᱢᱟᱱᱮ ᱜᱟᱹᱰᱤ ᱛᱚ ᱛᱮᱠᱚ ᱥᱤ ᱵᱟᱲᱟ ᱦᱚᱪᱚᱭᱮᱫᱟ ᱰᱟᱝᱨᱤ ᱱᱟᱦᱮᱞ ᱠᱚᱛᱮ ᱫᱚ ᱩᱱᱟᱹᱜ ᱫᱚ ᱱᱟᱦᱟᱜ ᱵᱟᱠᱚ ᱥᱤᱭᱮᱫᱟ ᱱᱚᱛᱮ ᱦᱚᱸ, ᱛᱟᱦᱚᱞᱮ ᱟᱹᱰᱤ ᱛᱮᱜᱮ ᱦᱩᱭᱩᱜ ᱠᱟᱱ ᱛᱟᱠᱚ ᱥᱮᱜ ᱾ ᱫᱟᱠᱟ ᱫᱠᱚᱼᱼ?
ᱦᱳᱭ ᱮᱠᱷᱚᱱ ᱫᱚ ᱱᱚᱝᱠᱟ ᱜᱮ ᱜᱟᱹᱰᱤ ᱠᱚ ᱛᱩ ᱟᱠᱟᱱᱟ ᱟᱨ ᱦᱟᱸ ᱠᱷᱟᱱ ᱡᱚᱛᱚ ᱜᱟᱹᱰᱤ ᱜᱮᱛᱮ ᱦᱩᱲᱩ ᱨᱚᱦᱚᱭ ᱠᱚ ᱥᱟ ᱢᱩᱫᱤ ᱤᱨ ᱠᱚᱦᱚᱸ ᱡᱷᱚᱛᱚ ᱱᱟᱦᱟᱜ ᱜᱟᱹᱰᱤ ᱠᱚ ᱜᱮ ᱦᱩᱭ ᱟᱠᱟᱱᱟ ᱾
ᱦᱳᱭ ᱦᱳᱭ ᱟᱪᱪᱷᱟ ᱛᱟᱦᱚᱞᱮ ᱤᱭᱟᱹ ᱜᱚᱢᱠᱮ ᱞᱤᱧ ᱞᱟᱹᱭᱫᱟ ᱦᱮᱸ ᱛᱮᱸᱦᱮᱧ ᱫᱚ ᱟᱵᱤᱱ ᱫᱚ ᱱᱤᱛᱚᱜ ᱪᱮᱫ ᱠᱚᱵᱤᱱ ᱪᱤᱠᱟᱹ ᱵᱟᱲᱟᱭ ᱜᱮᱭᱟ ᱥᱮ ᱤᱱᱠᱟᱹ ᱚᱲᱟᱜ ᱠᱚᱨᱮᱵᱤᱱ ᱛᱟᱦᱮᱸ ᱵᱟᱲᱟᱜ ᱜᱮᱭᱟ?
ᱜᱮᱞᱤᱧ ᱠᱟᱹᱢᱤ ᱵᱟᱲᱟᱭ ᱠᱟᱱᱟ ᱛᱟᱦᱚᱞᱮ ᱵᱷᱟᱲᱟ ᱠᱚ ᱢᱮᱱᱟᱜ ᱟᱠᱟᱫᱟ ᱚᱱᱟ ᱠᱚᱨᱮ ᱜᱮ ᱜᱮ ᱠᱟᱹᱢᱤ ᱠᱚᱞᱮᱧ ᱦᱮᱞᱟᱜ ᱛᱟᱦᱮᱱᱟ ᱟᱹᱛᱩ ᱨᱮᱱ ᱠᱚᱲᱟ ᱠᱚ ᱥᱟᱶᱛᱮᱼᱼ ᱟᱨᱦᱚ ᱚᱱᱠᱟ ᱦᱟᱜ ᱮᱠᱷᱮᱱ ᱦᱚᱸ ᱱᱟᱹᱭ ᱜᱚᱲᱚ ᱢᱮᱱᱟᱜ ᱜᱮᱫᱚ ᱟᱫᱚᱼᱼ ᱫᱟᱜ ᱠᱚ ᱦᱟᱱᱮ ᱦᱮᱡ ᱟᱠᱟᱱᱟ ᱵᱟᱞᱤ ᱞᱳᱰ ᱠᱚᱫᱚ ᱵᱟᱝ ᱜᱤᱛᱤᱞ ᱞᱳᱰ ᱠᱚᱫᱚ ᱵᱟᱞᱮ ᱪᱟᱞᱟᱜ ᱠᱟᱱᱟ ᱤᱴᱟᱹ ᱵᱷᱟᱴᱟ ᱠᱟᱹᱢᱤ ᱠᱚᱫᱚ ᱪᱟᱞᱟᱜ ᱠᱟᱱᱟ ᱟᱨᱦᱚ ᱵᱟᱵᱮᱱ ᱪᱟᱞᱟᱣ ᱞᱮᱱ ᱠᱟ. ᱭᱰᱤ ᱦᱟᱸᱜ-ᱟ ᱚᱠᱟ ᱨᱮᱵᱮᱱ ᱧᱟᱢᱟ
ᱦᱮ ᱦᱮ ᱦᱳᱭ ᱚᱱᱟ ᱢᱟ ᱠᱟᱛᱷᱟ ᱠᱟᱱ ᱜᱮᱭᱟ ᱵᱟᱝ ᱪᱟᱞᱟᱣ ᱞᱮᱠᱷᱟᱱ ᱠᱟᱹᱣᱰᱤ ᱠᱚᱫᱚ ᱚᱠᱟᱨᱮᱢ ᱧᱟᱢᱟ ᱟᱨ ᱦᱩᱭᱩᱜ ᱠᱟᱱᱟ ᱛᱟᱦᱮ ᱚᱞᱚᱜ ᱯᱟᱲᱦᱟᱣ ᱠᱚᱫᱚ ᱛᱤᱱᱟᱹᱜ ᱵᱟᱹᱜᱤ ᱟᱠᱟᱫᱟ ᱵᱤᱱ ᱥᱮ ᱪᱮᱫ ᱠᱟ
ᱵᱟᱝ-ᱟ ᱚᱞᱚᱜ ᱯᱟᱲᱦᱟᱣ ᱫᱚ ᱱᱟᱦᱟᱸᱜ ᱞᱤᱧ ᱯᱟᱲᱦᱟᱜ ᱠᱟᱱ ᱜᱮᱭᱟ ᱦᱟᱸᱜ
ᱚ ᱟᱪᱪᱷᱟ ᱟᱪᱪᱷᱟ ᱦᱮ ᱚᱱᱟ ᱱᱟᱯᱟᱭ ᱠᱟᱛᱷᱟ ᱜᱮ ᱯᱟᱲᱦᱟᱜ ᱥᱟᱶᱟ ᱥᱟᱶᱟᱛᱮ ᱮᱴᱟᱜ ᱠᱤᱪᱷᱩ ᱡᱟᱦᱟᱱᱟᱜ ᱨᱳᱡᱽᱜᱟᱨ ᱨᱮᱱᱟᱜ ᱵᱤᱱ ᱠᱩᱨᱩ-ᱢᱩᱴᱩᱭ ᱫᱟ ᱚᱱᱟᱜᱮ ᱟᱹᱰᱤ ᱱᱟᱯᱟᱭ ᱟᱹᱰᱤ ᱱᱟᱯᱟᱭ ᱞᱤᱧ ᱵᱩᱪ ᱠᱮᱫᱟ
ᱮᱠᱷᱚᱱ ᱼᱼ ᱚᱞ ᱯᱟᱲᱦᱟᱣ ᱯᱟᱥᱮᱫ ᱵᱤᱱ ᱵᱟᱦᱨᱮ ᱥᱮᱫ ᱜᱮᱵᱮᱱ ᱪᱟᱞᱟᱜᱼᱟ ᱵᱟᱵᱮᱱ ᱵᱷᱤᱨᱟᱹᱣ ᱫᱟᱲᱮ ᱟ ᱚᱞ ᱠᱚᱛᱮ ᱱᱟ ᱦᱟᱸᱜ ᱚᱱᱟ ᱠᱚ ᱟᱵᱮᱱ ᱧᱮᱞ ᱴᱷᱤᱠᱱᱟ ᱦᱟᱸᱜ ᱛᱟᱦᱚᱞᱮ ᱚᱞᱚᱜ ᱯᱟᱲᱦᱟᱜ ᱦᱟ ᱛᱤ ᱠᱟᱱᱟ ᱜᱮᱭᱟ ᱚᱱᱟ ᱠᱚᱫᱚ
ᱛᱚ ᱜᱚᱝᱠᱮ ᱚᱱᱛᱮ ᱨᱮ ᱚᱱᱟ ᱥᱟᱱᱛᱟᱞᱤ ᱛᱮ ᱪᱮᱫᱠᱟ ᱠᱚ ᱯᱟᱲᱦᱟᱣ ᱵᱟᱲᱟᱜ ᱠᱟᱱᱟ ᱠᱚ ᱥᱮ ᱵᱟᱝ ᱜᱤᱫᱽᱨᱟᱹ ᱠᱚ ᱪᱮᱫᱠᱟ ᱟᱯᱮ ᱚᱱᱛᱮ ᱨᱮ ᱟᱢᱚᱜ ᱠᱟᱱᱟ ᱦᱮ ᱞᱟ. ᱭ ᱢᱮ
ᱥᱟᱱᱛᱟᱞᱤ ᱛᱮᱠᱚ ᱯᱟᱲᱦᱟᱣ ᱵᱟᱲᱟᱜ ᱠᱟᱱ ᱜᱮᱭᱟ ᱟᱨ ᱮᱢ ᱟᱞᱮ ᱥᱮᱱ ᱦᱚᱸ ᱠᱚᱠᱚ ᱯᱟᱲᱦᱟᱣ ᱵᱟᱲᱟᱜ ᱠᱟᱱ ᱜᱮᱭᱟ ᱟᱹᱞᱤᱧ ᱫᱚ ᱦᱟᱸᱜ ᱩᱱᱟᱹᱜ ᱫᱚ ᱥᱟᱱᱛᱟᱞᱤ ᱫᱚᱞᱤᱧ ᱦᱮᱞᱟᱣ ᱵᱟᱲᱟᱜ ᱛᱟᱦᱮᱱ ᱜᱮᱭᱟ ᱢᱚᱱᱮ ᱠᱚ ᱚᱸᱴᱰᱮ ᱞᱟᱹᱭ ᱟᱞᱮ ᱛᱟᱦᱮᱸᱱᱟ ᱢᱤᱫᱴᱤᱱ ᱜᱩᱨᱩ ᱦᱚᱲ ᱜᱮ ᱢᱮᱱᱟᱭᱟ ᱩᱱᱤ ᱜᱮ ᱞᱟᱹᱭ ᱵᱟᱲᱟ ᱟᱞᱮ ᱛᱟᱦᱮᱱᱟᱭ
ᱦᱩ ᱦᱩ ᱟᱪᱪᱷᱟ ᱮᱭᱟ ᱚᱱᱛᱮ ᱛᱟᱦᱞᱮ ᱥᱟᱱᱹᱹᱹ
ᱟᱞᱮ ᱠᱩᱪ
ᱦᱚ ᱟᱪᱪᱷᱟ ᱚᱱᱛᱮ ᱫᱚ ᱛᱟᱦᱚᱞᱮ ᱛᱤᱱᱟᱹᱜ ᱜᱟᱱ ᱚᱱᱠᱟ ᱤᱥᱠᱩᱞ ᱠᱚᱞᱮᱡᱽ ᱠᱚ ᱢᱮᱱᱟᱜᱼᱟ ᱥᱟᱱᱛᱟᱞᱤ ᱢᱤᱰᱤᱭᱟᱢ ᱛᱮ, ᱦᱟᱱᱟᱥᱟᱭᱤᱴ
ᱦᱳᱭ ᱠᱚᱞᱮᱡᱽ ᱠᱚᱫᱚ ᱦᱟᱸᱜ ᱵᱟᱹᱱᱩᱜ ᱠᱟᱫᱟ ᱤᱥᱠᱩᱞ ᱠᱚᱜᱮ ᱢᱮᱱᱟᱜᱼᱟ ᱥᱟᱱᱛᱟᱞᱤ ᱢᱤᱰᱤᱭᱟᱢ ᱵᱟᱨᱭᱟ ᱜᱟᱱ ᱦᱮ ᱵᱟᱨᱭᱟ ᱜᱟᱱ ᱢᱮᱱᱟᱜᱼᱟ ᱛᱟᱦᱞᱮ ᱚᱱᱟ ᱠᱚᱨᱮ ᱜᱮ ᱠᱚ ᱦᱮᱞᱟᱜ ᱛᱟᱦᱮᱱᱟ ᱟᱨ ᱩᱱᱟᱹᱜ ᱦᱚ ᱥᱮ ᱱᱚᱛᱮ ᱦᱚ ᱥᱟᱱᱛᱟᱲ ᱠᱚᱦᱚ ᱵᱟᱹᱱᱩᱜ ᱠᱚᱣᱟ
ᱦᱩ ᱦᱩ ᱦᱩ ᱦᱳᱭ ᱟᱫᱚ ᱟᱫᱚ ᱚᱠᱟ ᱚᱠᱟ ᱮᱥᱴᱮᱴ ᱠᱟᱱᱟ ᱯᱮ,
ᱟᱞᱮ ᱱᱚᱜᱼᱚᱭ ᱳᱭ ᱵᱮᱝᱜᱚᱞ ᱜᱮ ᱠᱟᱱᱟ ᱞᱮ᱾
ᱚ ᱦᱳᱭᱼᱦᱳᱭ ᱵᱮᱝᱜᱚᱞ ᱫᱚ ᱟᱞᱮ ᱦᱚ ᱵᱮᱝᱜᱚᱞ ᱜᱮ ᱠᱟᱱᱟ ᱞᱮ
ᱦᱩ
ᱦᱩᱢ
ᱟᱨ ᱦᱟᱸᱜ ᱫᱟᱠᱟ ᱠᱚᱫᱚ ᱦᱟᱸᱜ ᱡᱚᱢ ᱦᱩᱭ ᱵᱟᱲᱟ ᱠᱟᱱᱟ ᱜᱮᱭᱟ ᱥᱮ ᱟᱹᱣᱨᱤᱼᱼ
ᱫᱟᱠᱟ ᱠᱚᱫᱚ ᱱᱟᱦᱟᱜ ᱦᱮ ᱥᱮᱛᱟᱜ ᱨᱮᱱᱟᱜ ᱡᱚᱢᱟᱜ ᱫᱚ ᱡᱚᱢ ᱦᱩᱭ ᱠᱟᱱᱟ ᱛᱟᱨ ᱯᱚᱨᱮ ᱫᱚ ᱛᱤᱠᱤᱱ ᱵᱮᱲᱟ ᱫᱚ ᱱᱟᱦᱟᱸᱜ ᱟᱹᱣᱨᱤ ᱡᱚᱢ ᱦᱩᱭᱩᱜᱼᱟ ᱟᱹᱵᱤᱱ ᱜᱮ ᱪᱮᱫ ᱞᱮᱠᱟ ᱡᱚᱢ ᱵᱟᱲᱟ ᱠᱮᱫᱟ ᱵᱤᱱ ᱥᱮ ᱵᱟᱝ?
ᱦᱳᱭ ᱟᱹᱞᱤᱧ ᱦᱚᱞᱤᱧᱼᱼ ᱠᱟᱹᱴᱤᱡ ᱠᱷᱮᱛ ᱥᱮᱫ ᱞᱤᱧ ᱦᱮᱞᱟ ᱞᱮᱱᱟ ᱜᱟᱹᱪᱷᱤ ᱠᱚᱞᱤᱧ ᱜᱮᱢᱟᱨ ᱦᱚᱴᱩ ᱵᱟᱲᱟ ᱠᱟᱫᱟ ᱛᱟᱦᱚᱞᱮᱼᱼ ᱞᱤᱧ ᱡᱚᱢ ᱵᱟᱲᱟ ᱠᱮᱫ ᱜᱮᱭᱟ ᱫᱟᱠᱟ ᱱᱟᱦᱟᱸᱜᱼᱼ
ᱟᱪᱪᱷᱟ, ᱟᱪᱪᱷᱟ,
ᱫᱟᱠᱟ ᱠᱚ ᱡᱚᱢ ᱵᱟᱲᱟ ᱠᱟᱛᱮᱫ ᱠᱟᱹᱴᱤᱡ ᱞᱤᱧ ᱡᱤᱨᱟᱹ ᱧᱚᱜ ᱟᱠᱟᱱᱟ ᱦᱟᱸᱜ ᱟᱨᱦᱚᱞᱤᱧ ᱪᱚᱞᱚᱱ ᱜᱟᱹᱪᱷᱤ ᱜᱮᱡᱮᱨᱼᱼ ᱛᱩ ᱜᱟᱱ ᱦᱩᱭᱩᱜᱼᱟ᱾
ᱦᱮᱸᱻ
ᱟᱨᱦᱚ ᱛᱤᱠᱤᱱ ᱵᱮᱲᱟ ᱥᱮᱱ ᱦᱟᱸᱜ ᱠᱟᱹᱴᱤᱡ ᱵᱚᱞ ᱠᱚ ᱠᱷᱮᱞᱳᱰ ᱦᱩᱭᱩᱜᱼᱟ᱾
ᱜᱟᱹᱪᱷᱤ ᱢᱟᱱᱮ ᱚᱠᱟᱴᱟᱜ ᱵᱮᱱ ᱞᱟᱹᱭ ᱦᱚᱪᱚᱭᱮᱫᱟ ᱢᱟᱱᱮ ᱚᱱᱟᱼᱼ ᱪ ᱪᱮᱫᱠᱟ ᱟᱱᱮ ᱛᱚᱲᱟᱯᱮ ᱜᱟᱹᱪᱷᱤ ᱯᱮ ᱞᱟᱹᱭ ᱜᱮᱭᱟ ᱚᱱᱛᱮ ᱫᱚ ᱥᱮ ᱪᱮᱫᱠᱟ?
ᱦᱳᱭ ᱦᱳᱭ ᱦᱳᱭ ᱦᱳᱭ᱾
ᱟᱪᱪᱷᱟ ᱟᱪᱪᱷᱟ ᱟᱪᱪᱷᱟ ᱦᱮᱸ ᱱᱤᱥ ᱠᱮᱫ ᱫᱮ ᱟᱯᱮ ᱫᱚ ᱦᱟᱜᱼᱼ ᱨᱚᱦᱚᱭ ᱜᱚᱫ ᱟᱹᱣᱨᱤ ᱥᱮ ᱪᱮᱫᱮᱠᱟ?
ᱦᱳᱭ ᱦᱳᱭ ᱚᱱᱠᱟᱜ ᱜᱮ ᱟᱹᱣᱨᱤ ᱦᱟᱸᱟᱜ ᱨᱩᱣ
ᱦᱮᱸ ᱦᱮᱸ ᱟᱪᱪᱷᱟ ᱱᱟᱯᱟᱭ ᱜᱮ
ᱟᱨ ᱦ ᱵᱚᱞ ᱠᱷᱚᱱ ᱠᱷᱮᱞᱳᱰ ᱦᱩᱭᱩᱜᱼᱟ ᱠᱟᱹᱴᱤᱡ ᱵᱟᱝ ᱠᱷᱮᱞ ᱞᱮᱱᱠᱷᱟᱱ ᱦᱚᱲᱢᱚ ᱡᱟᱸᱜᱟ ᱠᱚ ᱦᱟᱹᱥᱩᱼᱟ᱾
ᱦᱮᱸ ᱦᱮᱸ ᱦᱚᱸ ᱛᱟᱦᱞᱮ ᱚᱱᱠᱟ ᱵᱟᱦᱨᱮ ᱠᱷᱹᱮᱞ ᱠᱚᱯᱮ ᱪᱟᱞᱟᱜ ᱜᱮᱭᱟ ᱥᱮ ᱵᱟᱝ ᱟᱯᱮ ᱫᱚ?
ᱳᱭ ᱵᱟᱨᱦᱮ ᱥᱮᱫ ᱞᱮ ᱪᱟᱞᱟᱣ ᱵᱟᱲᱟ ᱛᱟᱦᱮᱱ ᱜᱮᱭᱟᱭ ᱠᱟᱹᱴᱤᱡ ᱠᱟᱹᱴᱤᱡ ᱥᱤᱢᱠᱩᱞᱼᱼ ᱥᱮ ᱥᱩᱠᱨᱤ ᱠᱷᱮᱞ ᱠᱚ ᱵᱷᱮᱰᱟ ᱠᱷᱮᱞ ᱠᱚ ᱚᱱᱟ ᱠᱩᱲ ᱜᱮᱞᱮ ᱪᱟᱞᱟᱣ ᱵᱟᱲᱟ ᱛᱟᱦᱮᱱᱟ᱾ ᱫᱷᱟᱢᱟᱠᱟ ᱠᱚᱩ ᱩᱱᱟᱹᱜ ᱫᱚ ᱵᱟᱞᱟᱝ ᱪᱟᱞᱟᱜ ᱛᱟᱦᱮᱱᱟ᱾
ᱚᱻ
ᱢᱟᱱᱮ ᱪᱮᱫᱠᱟ ᱟᱹᱛᱩ ᱨᱮᱱᱟᱜ ᱜᱮ ᱴᱤᱢ ᱢᱮᱱᱟᱜ ᱛᱟᱯᱮᱭᱟ ᱥᱮ ᱦᱟᱱᱟ ᱱᱟᱣᱟ ᱟᱹᱛᱩ ᱨᱮᱱ ᱢᱟᱱᱮ ᱡᱚᱛᱚ ᱟᱹᱛᱩ ᱨᱮᱱ ᱢᱮᱥᱟ ᱠᱟᱛᱮ ᱢᱤᱫ ᱥᱟᱶ ᱛᱮᱯᱮᱼᱼ ᱪᱞᱟ ᱪᱮᱫ ᱞᱮᱠᱟ?
ᱵᱟᱝ ᱟᱹᱛᱩ ᱨᱮᱱᱟᱜ ᱜᱮ ᱴᱤᱢ ᱫᱚ ᱢᱮᱱᱟᱜ ᱟᱠᱟᱫ ᱛᱟᱞᱮᱭᱟ᱾
ᱟᱪᱪᱷᱟ ᱦᱩᱸ ᱵᱷᱟᱹᱜᱮ ᱟᱫᱚ ᱾
ᱟᱨᱦᱚᱸ ᱫᱟᱭ ᱠᱩᱥᱤᱱ ᱠᱚ ᱪᱟᱞᱟᱣ ᱵᱟᱲᱟ ᱫᱚ ᱦᱩᱭᱩᱜ ᱛᱟᱦᱮᱱ ᱜᱮᱭᱟ ᱦᱚᱸ ᱵᱟᱝ᱾ ᱟᱫᱚ ᱟᱛᱳ ᱨᱮᱱᱟᱜ ᱴᱤᱢ ᱢᱮᱱᱟᱜ ᱠᱷᱟᱱ ᱫᱚ ᱵᱟᱨᱦᱮ ᱥᱮᱱ ᱫᱚ ᱩᱱᱟᱹᱜ ᱪᱟᱞᱟᱜ ᱵᱟᱝ ᱦᱩᱭᱩᱜ ᱛᱟᱦᱱᱟ ᱾
ᱦᱳᱭ ᱦᱳᱭ᱾ ᱟᱫᱚ ᱱᱚᱣᱟ ᱠᱷᱮᱹᱞ ᱠᱚᱦᱚᱸ ᱫᱚᱨᱠᱟᱨ ᱜᱮ ᱠᱟᱱᱟ ᱱᱮᱛᱟᱨ ᱨᱮᱱ ᱜᱤᱫᱽᱨᱟᱹ ᱠᱚᱢᱟ ᱚᱱᱠᱟᱼᱼ ᱢᱟᱱᱮ ᱰᱟᱭᱤ ᱠᱚᱦᱚᱸ ᱵᱟᱠᱚ ᱪᱟᱞᱟᱜ ᱠᱟᱱᱟ ᱥᱮ ᱵᱟᱝᱮ ᱠᱷᱮᱞ ᱦᱚᱸ ᱵᱟᱠᱚ ᱠᱷᱮᱞ ᱮᱫᱟ ᱟᱫᱚᱼᱼ ᱢᱟᱱᱮ ᱥᱟᱨᱟ ᱫᱤᱱ ᱢᱳᱵᱟᱭᱤᱞ ᱜᱮᱢ ᱠᱚᱨᱮ ᱜᱮ ᱠᱚ ᱵᱮᱥᱛᱜ ᱠᱟᱱᱟ ᱟᱨ ᱪᱮᱫ ᱱᱚᱝᱠᱟᱼᱼ
ᱦᱳᱭ᱾
ᱢᱟᱴᱨᱮ ᱪᱟᱞᱟᱣ ᱠᱟᱛᱮᱚ ᱠᱷᱮᱞ ᱫᱚ ᱵᱟᱠᱚ ᱠᱷᱮᱞ ᱮᱫᱟ ᱦᱮᱸ ᱥᱮ ᱵᱟᱝ᱾
ᱚᱠᱚᱭ ᱮᱠᱷᱚᱱ ᱫᱚ ᱱᱟ ᱱᱚᱜᱼᱚᱭ ᱢᱳᱵᱟᱭᱤᱞ ᱠᱚ ᱦᱮᱡ ᱟᱠᱟᱱᱟ᱾ ᱟᱨᱚ ᱱᱟᱦᱟᱜ ᱵᱟᱠᱚ ᱦᱮᱞᱟᱜ ᱠᱟᱱᱟ ᱾ ᱛᱟᱦᱞᱮ ᱢᱳᱵᱟᱤᱧᱞ ᱠᱚᱨᱮ ᱫᱚ ᱜᱮᱢ ᱠᱚᱼᱠᱚ ᱠᱷᱮᱞ ᱵᱟᱲᱟᱜ ᱠᱟᱱᱟ ᱥᱮ ᱩᱱᱠᱩ ᱨᱮᱦᱚᱸ ᱦᱚᱲᱢᱚ ᱠᱚ, ᱴᱷᱤᱠ ᱵᱟᱝ ᱛᱟᱦᱮᱱ ᱛᱟᱠᱩᱣᱟ ᱾ ᱟᱨ ᱜᱚᱰᱟ ᱥᱮᱫ ᱨᱮᱵᱮᱱ ᱠᱷᱮᱞᱳᱱ ᱠᱷᱟᱱ ᱫᱚ ᱠᱟᱹᱴᱤᱡ ᱦᱚᱲᱢᱚ ᱠᱚ ᱚᱠᱚᱭ ᱯᱷᱨᱤ ᱛᱟᱦᱮᱱᱟ ᱾ ᱥᱮ ᱡᱟᱦᱟᱱᱟᱜ ᱡᱟᱸᱜᱟ ᱠᱚ ᱦᱥᱩ ᱠᱚ, ᱥᱮ ᱵᱚᱦᱚᱜ ᱠᱚᱜᱮ ᱦᱟᱹᱥᱩ ᱵᱟᱲᱟᱭ ᱛᱟᱦᱮᱸᱱ ᱩᱱᱟᱹᱜ ᱵᱟᱝ, ᱵᱩᱡᱷᱟᱹᱜ ᱛᱟᱦᱮᱱᱟ ᱾ ᱟᱨ ᱵᱟᱵᱮᱱ ᱠᱷᱤᱨ ᱨᱮ
ᱦᱩᱸ
ᱥᱮ ᱞᱟᱦᱟᱛᱮᱱᱠᱩ ᱥᱮ, ᱮᱸ ᱛᱚᱠᱷᱚᱱ ᱦᱩᱰᱤᱧ ᱧᱚᱜ ᱞᱤᱧ ᱛᱟᱦᱮᱸ ᱞᱮᱱᱟ᱾ ᱛᱚᱠᱷᱚᱱ ᱠᱷᱮᱞ ᱵᱟᱲᱟ-ᱜ ᱠᱟᱱ ᱛᱟᱦᱮᱱ ᱜᱮᱭᱟ ᱾ ᱯᱟᱭᱤᱥ - ᱯᱟᱭᱤᱥ ᱠᱚᱥᱮ ᱡᱟᱦᱟᱱᱟᱜ ᱩᱠᱩ ᱪᱩᱠᱩ ᱠᱚᱞᱮ, ᱠᱷᱮᱞᱳ ᱵᱟᱲᱟᱜ ᱠᱟᱱ ᱛᱟᱦᱮᱱ ᱜᱮᱭ-ᱟ᱾ ᱟᱨ ᱮᱠᱷᱚᱱ ᱠᱚ ᱜᱤᱫᱽᱨᱟᱹ ᱫᱚ, ᱢᱤᱫᱴᱮᱱ ᱦᱚᱸ ᱦᱩᱰᱤᱧ - ᱦᱩᱰᱤᱧ ᱠᱚ ᱵᱟᱠᱚ ᱠᱷᱮᱞᱳᱱᱟ ᱥᱮᱭ ᱫᱟᱠᱟ ᱠᱚ ᱠᱷᱚᱜᱚᱨ, ᱨᱮᱦᱚᱸ ᱫᱟᱠᱟ ᱡᱚᱢ ᱨᱮᱦᱚᱸ ᱢᱳᱚᱵᱟᱭᱤᱞ᱾ ᱟᱨ ᱦᱟᱱ ᱨᱟᱜ ᱵᱟᱲᱟᱭ ᱨᱮᱦᱚᱸ ᱠᱚ ᱢᱳᱵᱟᱭᱤᱞ ᱾
ᱦᱩᱸ, ᱦᱚᱸ ᱦᱳᱭ ᱦᱳᱭ ᱮᱠᱫᱚᱢ ᱯᱩᱨᱟᱹ ᱱᱚᱣᱟ ᱫᱚ ᱥᱟᱹᱲᱤ ᱜᱮ ᱛᱟᱦᱮᱸ ᱠᱟᱱᱟ᱾ ᱱᱮᱛᱟᱨ ᱡᱟᱦᱟᱸ ᱧᱮᱞ ᱧᱟᱢᱚᱜ ᱠᱟᱱᱟ᱾
ᱦᱩᱸ ᱛᱟᱦᱚᱞᱮ ᱠᱷᱟᱱ ᱚᱱᱛᱮ ᱫᱚ ᱱᱤᱭᱟᱹ ᱠᱚᱼᱫᱚ ᱢᱮᱱᱟᱜ ᱜᱮᱭᱟ ᱟᱨᱠᱤ?
ᱦᱮᱸ ᱱᱟᱹᱭ ᱠᱚᱼᱫᱚ ᱢᱮᱱᱟᱜ ᱜᱮᱭᱟ᱾ ᱟᱞᱮ ᱟᱞᱮ ᱥᱩᱨ ᱧᱚᱜ ᱨᱮᱜᱮ ᱱᱟᱹᱭ ᱫᱚ ᱢᱮᱱᱟᱜ ᱜᱮᱭᱟ ᱾ ᱛᱚ ᱦᱟᱭ ᱚᱱᱛᱮ ᱫᱚ ᱚᱱᱮ ᱥᱤᱛᱩᱝ ᱤᱱ ᱫᱚ ᱚᱸᱰᱮᱱᱟᱜ ᱫᱟᱜ, ᱫᱟᱜ ᱛᱮᱜᱮᱞᱮ ᱪᱟᱥ ᱠᱮᱭᱟ ᱾ ᱱᱟᱹᱭᱹ ᱨᱮᱱᱟᱜ ᱫᱟᱜ ᱛᱮᱜᱮ ᱛᱚ ᱚᱱᱛᱮᱨᱮ ᱫᱟᱜ ᱠᱚᱨᱮᱱᱟᱜ ᱟᱱᱟᱴ ᱠᱚᱼᱫᱚ ᱚᱱᱠᱟ ᱵᱟᱹᱪᱩᱜᱼᱟ ᱾ ᱚᱱᱟᱛᱮ ᱪᱟᱥ ᱠᱚᱼᱦᱚᱸ ᱟᱹᱰᱤ ᱵᱷᱟᱜᱮ ᱜᱮ ᱦᱩᱭᱩᱜ ᱜᱮᱭᱟ? ᱟᱨ ᱪᱮ
ᱦᱳᱭ, ᱛᱟᱦᱞᱮ ᱢᱟ ᱱᱟᱜ ᱦᱚᱭ ᱦᱳᱭ ᱠᱟᱴᱤᱡ ᱜᱟᱰᱟ ᱠᱚ ᱢᱮᱱᱟᱜᱼᱟ᱾ ᱚᱱᱟ ᱠᱚᱛᱮᱜᱮ ᱱᱦᱟᱜ ᱩᱛᱩ ᱠᱚᱫᱚᱞᱮ ᱨᱚᱦᱚᱭ ᱵᱟᱲᱟᱭ ᱛᱟᱦᱮᱱᱟ᱾ ᱥᱤᱛᱩᱝ ᱫᱤᱱ ᱫᱚ ᱦᱟᱜ, ᱚᱱᱟ ᱠᱚᱛᱮᱜᱮ ᱦᱮᱸ ᱜᱟᱰᱟ ᱨᱮᱜᱮᱞᱮ, ᱚᱱᱟ ᱠᱷᱮᱛ ᱠᱚ ᱢᱮᱱᱟᱜᱼᱟ᱾ ᱚᱱᱟ ᱠᱚᱛᱮᱜᱮᱞᱮ ᱨᱚᱦᱚᱭ ᱵᱟᱲᱟᱭ ᱛᱟᱦᱮᱱᱟ᱾ ᱡᱚᱢ ᱚᱲᱟᱜ ᱨᱮ ᱡᱚᱢ ᱞᱟᱹᱜᱤᱫ ᱫᱚ ᱩᱛᱩ ᱠᱚᱫᱚᱞᱮ ᱞᱚᱦᱚᱭ ᱵᱟᱲᱟᱭ ᱛᱟᱦᱮᱱᱟ᱾ ᱜᱟᱰᱟ ᱨᱮᱱᱟ-ᱜ ᱫᱟᱜ ᱛᱮᱜᱮ᱾
ᱚ ᱦᱚ ᱵᱷᱟᱜᱤ ᱜᱮᱭᱟ ᱚᱱᱟ ᱦᱚᱸ᱾
ᱟᱪᱪᱷᱟ ᱵᱟᱡᱟᱨ ᱠᱚᱨᱮᱱᱟᱜ ᱦᱚᱸ ᱡᱟᱭ, ᱩᱛᱩ ᱠᱚᱼᱫᱚ ᱱᱟᱜ ᱟᱹᱰᱤ ᱠᱚ᱾ ᱫᱟᱢᱟ, ᱟ ᱛᱟᱦᱞᱮ ᱠᱷᱟᱱ ᱚᱲᱟᱜ ᱨᱮ ᱡᱚᱢ ᱥᱟᱹᱛ ᱞᱟᱹᱜᱤᱫ ᱫᱚ, ᱦᱟᱸᱜ ᱦᱟᱛᱟᱣ ᱦᱩᱭᱩᱜ ᱛᱟᱦᱮᱱᱟ ᱵᱟᱲᱜᱮ ᱠᱚᱨᱮᱱᱟᱜ ᱜᱮ᱾ ᱞᱟᱹᱴᱩ - ᱞᱟᱹᱴᱩ ᱠᱚ ᱨᱚᱦᱚᱭ ᱛᱟᱦᱮᱦᱱ ᱜᱮᱭᱟ ᱾ᱩᱱᱠᱩᱣᱟᱜ ᱫᱚ ᱡᱟᱦᱟᱸᱭ ᱠᱚ ᱥᱮᱞᱚ ᱠᱚ ᱥᱮᱞᱚ ᱠᱚᱼᱠᱚ ᱮᱢ ᱠᱟᱜ ᱠᱚᱣᱟ᱾ ᱩᱱᱠᱩ ᱫᱚᱠᱚ ᱨᱚᱦᱚᱭ ᱵᱟᱲᱟ ᱠᱟᱱ ᱜᱮᱭᱟ᱾ ᱩᱱᱠᱩ ᱫᱚ ᱢᱟᱨᱟᱝ ᱵᱟᱡᱟᱨ ᱥᱮᱱ ᱠᱚ ᱤᱫᱤ ᱛᱟᱭᱱᱟ ᱟᱠᱷᱨᱤᱧ ᱠᱚ᱾
ᱦᱮᱸ ᱦᱮᱸ ᱦᱳᱭ ᱟᱫᱚ ᱱᱚᱣᱟ ᱩᱛᱩ ᱠᱚ ᱞᱟᱹᱜᱤᱫ ᱫᱚ, ᱥᱚᱵᱽᱡᱤ ᱠᱚᱼᱫᱚ ᱱᱤᱡᱮ ᱛᱮᱜᱮ ᱪᱟᱥ ᱞᱮᱠᱷᱟᱱ ᱵᱷᱟᱹᱜᱤᱭᱟ᱾ ᱱᱚᱣᱟ ᱠᱚ ᱞᱟᱹᱜᱤᱫ ᱦᱚᱸ ᱪᱮᱫᱟᱜ ᱮᱢ ᱠᱤᱨᱤᱧᱟ ᱾ ᱟᱨ ᱚᱲᱟᱜ ᱨᱮ ᱪᱟᱥᱟᱜ ᱫᱚ, ᱵᱤᱱᱟᱹ ᱨᱟᱱ ᱥᱟᱨ ᱛᱮᱢ ᱪᱟᱥᱫᱟ᱾ ᱢᱟᱱᱮ ᱦᱟᱴ ᱠᱚᱨᱮ ᱠᱷᱚᱱᱟᱜ ᱭᱟᱹ ᱚᱱᱟ ᱠᱚᱼᱫᱚ ᱟᱹᱰᱤ ᱜᱟᱱ ᱨᱟᱱ ᱥᱟᱨ ᱠᱚ ᱮᱢ ᱠᱟᱛᱮᱫ ᱠᱚ᱾ ᱦᱟᱨᱟ ᱦᱚᱪᱚᱭᱟ ᱥᱮ᱾ ᱩᱱᱟᱜ ᱫᱚ ᱵᱟᱝ ᱵᱷᱟᱹᱜᱤᱭᱟ᱾ ᱦ
ᱦᱳᱭ, ᱚᱶᱟ ᱦᱸ ᱟᱲᱟᱜ ᱥᱟᱠᱟᱢ ᱠᱚᱼᱦᱚᱸ ᱥᱮ ᱩᱛᱩ ᱠᱚᱼᱦᱚᱸ ᱾ ᱮᱠᱷᱚᱱ ᱫᱚ ᱜᱚᱴᱟ ᱥᱟᱨ ᱜᱮᱠᱚ ᱞᱟᱜᱟᱣᱟ᱾ ᱚᱱᱟ ᱨᱮᱵᱮᱱ ᱪᱟᱥ ᱠᱷᱟᱡ ᱫᱩᱱᱟᱹᱜ ᱩᱱᱟᱹᱜ ᱦᱚᱸ ᱥᱟᱨ ᱠᱚᱫᱚ ᱵᱟᱵᱮᱱ ᱞᱟᱜᱟᱣᱟ ᱠᱚᱢ ᱫᱷᱟᱨᱟ ᱜᱮᱵᱮᱱ ᱞᱟᱜᱟᱣᱟ ᱾
ᱦᱳᱭ ᱦᱳᱭ ᱦᱳᱭ ᱾ ᱟᱪᱪᱷᱟ ᱜᱚᱝᱠᱮ ᱞᱟᱹᱭ ᱠᱮᱫᱟ ᱵᱤᱱ ᱟᱹᱵᱤᱱ ᱛᱟᱨ ᱵᱤᱱ ᱠᱟᱹᱢᱤ ᱜᱮᱭᱟ ᱟᱫᱚ ᱛᱤᱥ ᱠᱚᱥᱮᱫ ᱵᱤᱱ ᱪᱟᱞᱟᱜᱼᱟ ᱟᱫᱚ ᱚᱱᱛᱮᱱᱟᱜ ᱠᱟᱹᱢᱤ ᱠᱚᱫᱚ?
ᱠᱟᱥᱮᱱ ᱵᱟᱝ ᱞᱮᱱᱟ ᱞᱤᱱ ᱾
ᱤᱭᱟᱹᱜ ᱦᱟᱴᱟ ᱨᱮᱥᱮ ᱚᱠᱟᱨᱮᱵᱤᱱ ᱠᱟᱹᱢᱤ ᱜᱮᱫᱚ ᱞᱟᱹᱭ ᱠᱮᱫ ᱫᱚᱵᱤᱱ?
ᱦᱳᱭ ᱦᱳᱭ ᱦᱳᱭ ᱦᱳᱭ ᱚᱱᱟ ᱠᱚᱨᱮ ᱞᱤᱧ ᱦᱮᱞᱟ ᱯᱟᱭ ᱾ ᱦᱳᱭᱞᱤᱧ ᱦᱮᱞᱟᱜᱼᱟ ᱱᱚᱝᱠᱟᱞᱤᱧ ᱦᱮᱞᱟᱜ ᱠᱟᱱᱟ ᱚᱭ ᱦᱚᱠᱚ ᱪᱟᱥ ᱫᱚ ᱦᱩᱭᱩᱜ ᱠᱟᱱᱟ ᱛᱟᱞᱮ ᱠᱷᱟᱱ ᱫᱚ ᱾ ᱮᱠᱷᱚᱱ ᱫᱚ ᱱᱟᱦᱱᱟᱜ ᱟᱨ ᱦᱚᱸᱜ ᱚᱭ ᱫᱟᱜ ᱮᱟᱭ ᱛᱟᱦᱞᱮ ᱠᱷᱟᱱ ᱩᱱᱟᱹᱜ ᱤᱛᱟᱹ ᱠᱚᱦᱚᱸ ᱵᱟᱝᱠᱚ ᱡᱩᱫᱤᱭᱟ ᱾ ᱛᱟᱦᱞᱮ ᱠᱷᱟᱱ ᱫᱚ ᱩᱱᱟᱹᱜ ᱫᱚ ᱵᱟᱹᱱᱩᱜᱼᱟ ᱤᱴᱟᱹ ᱠᱚ ᱪᱟᱵᱟ ᱦᱩᱭ ᱠᱟᱱᱟ ᱛᱟᱞᱮ ᱠᱷᱟᱱ ᱮᱠᱷᱚᱱ ᱫᱚ ᱦᱟᱢ ᱾ ᱵᱚᱱᱫᱚ ᱢᱮᱱᱟᱜᱼᱟ ᱾
ᱦᱳᱭ ᱦᱳᱭ,
ᱛᱟᱞᱮ ᱚᱱᱟ ᱠᱩ ᱫᱟᱜ ᱠᱚ ᱯᱷᱟᱸᱠ ᱵᱟᱲᱟ ᱠᱟᱛᱮᱫ ᱦᱚᱸ ᱵᱟᱭ ᱥᱤᱛᱩᱝ ᱮᱭᱟ ᱥᱤᱛᱩᱝ ᱞᱮᱱᱠᱷᱟᱱ ᱦᱟᱸᱜ ᱤᱴᱟᱹ ᱠᱚ ᱵᱟᱝ ᱨᱚᱦᱚᱲ ᱞᱮᱱᱠᱷᱟᱱ ᱫᱚ ᱵᱟᱠᱚ ᱨᱟᱯᱟᱜ ᱛᱟᱦᱮᱱᱟ ᱥᱮ ᱾
ᱦᱩᱸ ᱦᱩᱸ ᱮᱠᱫᱚᱢ ᱮᱠᱫᱚᱢ ᱾
ᱱᱟᱠ ᱡᱟᱦᱟᱸᱭ ᱤᱴᱟᱹ ᱡᱩᱛ ᱠᱩ ᱡᱟᱦᱟᱸᱭ ᱠᱚ ᱡᱩᱛ ᱠᱟᱱᱟ ᱩᱱᱠᱩ ᱠᱚ ᱦᱟᱸ ᱚᱲᱟᱜ ᱠᱚᱠᱚ ᱦᱮᱞᱟᱣ ᱠᱟᱱᱟ ᱦᱩᱲᱩ ᱠᱚᱠᱚ ᱨᱚᱦᱚᱭᱮᱜᱼᱟ ᱾
ᱦᱳᱭ,
ᱛᱟᱞᱦᱮ ᱦᱟᱸᱜ ᱮᱠᱷᱚᱱ ᱫᱚ ᱵᱚᱱᱫᱚ ᱢᱮᱱᱟᱜᱼᱟ ᱟᱨ ᱦᱟᱱᱠᱩ ᱦᱮᱡ ᱞᱮᱱᱠᱷᱟᱱ ᱦᱟᱸᱜ ᱦᱩᱲᱩ ᱠᱚᱠᱚ ᱨᱚᱦᱚᱭ ᱵᱟᱲᱟ ᱞᱮᱱᱠᱷᱟᱱ ᱾ ᱦᱮᱡ ᱠᱟᱛᱮᱜ ᱟᱨᱚ ᱠᱚ ᱵᱮᱱᱟᱣᱟ ᱦᱟᱸᱜ ᱛᱟᱦᱞᱮ ᱮᱠᱷᱚᱱ ᱫᱚ ᱵᱚᱱᱫᱚ ᱢᱮᱱᱟᱜ ᱠᱟᱫᱟ ᱾
ᱦᱩᱸ ᱦᱳᱭ ᱵᱷᱟᱹᱜᱤ ᱜᱮ ᱚᱱᱟ ᱦᱚᱸ ᱟᱫᱚ ᱱᱤᱛᱚᱜ ᱫᱚ ᱱᱟᱜ ᱚᱲᱟᱜ ᱨᱮᱱᱟᱜ ᱠᱟᱹᱢᱤ ᱠᱚᱴᱤᱡ ᱧᱮᱞ ᱵᱟᱲᱟ ᱦᱩᱭᱩᱜ ᱟ ᱥᱮ ᱵᱟᱝ ᱛᱟᱨᱯᱚᱨ ᱟᱨᱚ ᱪᱟᱞᱟᱜ ᱦᱩᱭᱩᱜᱼᱟ ᱟᱨ ᱪᱮᱫ?
ᱦᱳᱭ,
ᱦᱮᱸ ᱦᱮᱸ ᱾
ᱟᱨ ᱦᱟᱱᱟᱢ ᱢᱮᱱ ᱵᱟᱲᱟ ᱦᱩᱭᱩᱜ ᱠᱟᱱᱟ ᱦᱟᱸᱜ ᱾ ᱚᱭ ᱦᱩᱲᱩ ᱨᱚᱦᱚᱭ ᱠᱚ ᱵᱟᱲᱮ ᱵᱟᱜᱟᱣ ᱵᱟᱲᱟ ᱠᱟᱛᱮᱜ ᱱᱟᱜ ᱵᱟᱨᱦᱮ ᱥᱮᱱ ᱜᱮ ᱠᱟᱹᱴᱤᱡ ᱞᱟ ᱦᱩᱭᱩᱜᱼᱟ᱾ ᱟᱨ ᱵᱷᱟᱴᱟ ᱨᱮᱦᱚᱸ ᱛᱤᱱᱟᱹᱜ ᱫᱤᱱ ᱵᱤᱱ ᱠᱟᱹᱢᱤᱭᱟ᱾ ᱯᱩᱭᱥᱟᱹ ᱠᱚᱦᱚᱸ ᱵᱟᱝ ᱛᱟᱦᱮᱸᱱᱟ ᱥᱮ ᱠᱟᱹᱣᱰᱤ ᱠᱚ ᱚᱱᱟ ᱠᱚᱱᱦᱚᱸ ᱵᱟᱝ ᱛᱟᱦᱮᱸᱱᱟ ᱚᱲᱟᱜ ᱠᱚᱨᱮᱱᱟᱜ ᱠᱟᱹᱢᱤ ᱫᱚ᱾ ᱟᱸ ᱵᱟᱨᱦᱮ ᱨᱮ ᱞᱮᱱᱠᱷᱟᱱ ᱫᱚ ᱥᱮ ᱢᱤᱫ ᱪᱟᱸᱫᱳ ᱵᱟᱨ ᱪᱟᱸᱫᱳ ᱵᱮᱱ ᱦᱩᱭ ᱞᱮᱱᱠᱷᱟᱱ, ᱵᱟᱨ ᱪᱟᱸᱫᱳ ᱱᱟᱜ ᱯᱩᱭᱥᱟᱹ ᱠᱚᱵᱮᱱ ᱧᱟᱢᱟ ᱥᱮ ᱠᱟᱹᱣᱰᱤ ᱠᱚ ᱚᱱᱟ ᱠᱚᱫᱚ ᱛᱟᱦᱮᱸᱱᱟ᱾
ᱦᱮᱸ ᱦᱮᱸ,
ᱠᱟᱫᱚ ᱱᱟᱜ ᱵᱟᱨᱦᱮ ᱥᱮᱫ ᱜᱮ ᱦᱮᱞᱟᱜ ᱫᱚ ᱦᱩᱭᱩᱜᱼᱟ᱾
ᱦᱩᱸ ᱦᱩᱸ ᱟᱪᱷᱟ ᱟᱵᱤᱱ ᱛᱟᱦᱞᱮ ᱚᱸᱰᱮ ᱜᱮᱵᱤᱱ ᱛᱟᱦᱮᱸᱱ ᱛᱟᱦᱮᱸᱫ ᱮᱸ ᱡᱟᱦᱟᱸ ᱵᱤᱱ ᱵᱷᱟᱴᱟ ᱚᱸᱰᱮ ᱢᱟᱱᱮ ᱡᱟᱦᱟᱸᱭ ᱢᱟᱹᱞᱤᱠᱟᱜ ᱵᱷᱟᱴᱟ ᱠᱟᱱᱟ ᱚᱸᱰᱮ ᱜᱮ ᱛᱟᱦᱮᱸᱱ ᱡᱟᱭᱜᱟ ᱫᱚᱭ ᱮᱢᱟ ᱯᱮ ᱛᱟᱦᱮᱸ ᱥᱮ ᱪᱮᱜᱠᱟ?
ᱵᱟᱝ ᱵᱟᱝ ᱟᱹᱞᱤᱧ ᱫᱚ ᱚᱲᱟᱜ ᱠᱷᱚᱡ ᱜᱮᱞᱤᱧ ᱪᱟᱞᱟᱜ ᱛᱷᱮᱱᱟ ᱜᱟᱹᱰᱤ ᱢᱮᱱᱟᱜ ᱛᱟᱹᱞᱤᱧᱟ ᱚᱱᱟ ᱛᱮᱜᱮᱞᱤᱧ ᱦᱤᱞᱟᱜᱼᱟ᱾ ᱦᱟᱡᱩᱜᱼᱟ᱾
ᱳ ᱟᱪᱷᱟ ᱟᱪᱷᱟ ᱟᱪᱷᱟ ᱚᱲᱟᱜ ᱠᱷᱚᱱᱟᱜ ᱜᱮ᱾
ᱦᱚᱸ ᱚᱲᱟᱜ ᱠᱷᱚᱱᱟᱜ ᱜᱮᱞᱤᱧ ᱦᱮᱞᱟ ᱦᱤᱡᱩᱜ ᱠᱟᱱᱟ, ᱛᱷᱟᱞᱮ ᱚᱸᱰᱮ ᱛᱮᱦᱮᱸ ᱞᱮᱱ ᱠᱷᱟᱱ ᱫᱚ ᱦᱟᱸᱜ᱾ ᱡᱚᱢ ᱦᱚᱸ ᱟᱭᱟᱜ ᱱᱮ ᱱᱮᱠᱟᱱᱟᱜ ᱜᱮ ᱪᱟᱞᱟᱜᱼᱟ ᱡᱚᱢ ᱠᱚᱦᱚᱸ ᱛᱟᱞᱦᱮ ᱠᱷᱟᱱ ᱚᱲᱟᱜ ᱛᱮ